ᱦᱮᱞᱳ!
ᱦᱮᱸ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ᱾
ᱚ ᱪᱮᱫ ᱮᱢ ᱪᱤᱠᱟᱹᱭᱟ?
ᱪᱮᱫ ᱜᱮ ᱵᱟᱝ᱾ ᱟᱢ ᱫᱚ ᱪᱮᱫ ᱮᱢ ᱪᱤᱠᱟᱹᱭᱮᱫᱼᱟ?
ᱤᱧ ᱦᱚᱸ ᱪᱮᱫ ᱦᱚᱸᱵᱟᱝ᱾ ᱫᱩᱲᱩᱵ ᱵᱟᱰᱟ ᱠᱟᱹᱱᱟᱹᱧ᱾
ᱦᱩᱸ ᱡᱚᱢ ᱠᱚᱫᱚ ᱦᱩᱭᱱᱟ ᱥᱮ ᱵᱟᱝ?
ᱦᱮᱸ ᱡᱚᱢ ᱠᱚ ᱦᱩᱭ ᱠᱟᱱᱟ ᱟᱨ ᱟᱢᱫᱚᱢ ᱡᱚᱢ ᱵᱟᱲᱟ ᱠᱮᱜᱼᱟ᱾
ᱦᱳᱭ ᱡᱚᱢ ᱫᱚ ᱦᱩᱭᱱᱟ᱾
ᱚ ᱟᱪᱪᱷᱟ ᱟᱨ ᱪᱮᱫ ᱞᱮᱠᱟ ᱢᱮᱱᱟᱜ ᱢᱮᱭᱟ?
ᱱᱟᱯᱟᱭ ᱜᱮ᱾ ᱟᱢᱜᱮ ᱚᱠᱟ ᱞᱮᱠᱟ?
ᱦᱮᱸ ᱤᱧᱦᱚ ᱱᱟᱯᱟᱭ ᱜᱮ᱾ ᱟᱨ ᱜᱷᱟᱨᱚᱸᱡᱽ ᱠᱚᱨᱮᱯᱮ ᱱᱟᱯᱟᱭ ᱵᱟᱲᱟ ᱜᱮᱭᱟ?
ᱦᱳᱭ ᱦᱳᱭ ᱡᱷᱚᱛᱚ ᱜᱮ ᱱᱟᱯᱟᱭ ᱜᱮ᱾
ᱟᱪᱪᱷᱟ
ᱛᱟᱦᱞᱮ ᱟᱯᱮ ᱥᱮᱱ ᱫᱚ ᱫᱟᱜ ᱡᱟᱹᱲᱤ ᱫᱚ ᱚᱠᱟᱞᱮᱠᱟ?
ᱦᱮᱸ ᱫᱟᱜ ᱡᱟᱹᱲᱤ ᱵᱟᱲᱟᱭᱮᱜᱟᱭ ᱱᱚᱜᱚᱭ ᱵᱟᱨᱥᱤᱧ ᱯᱮ ᱢᱟᱦᱟ ᱦᱩᱭᱱᱟ ᱮ ᱨᱤᱢᱤᱞ ᱨᱤᱢᱤᱞ ᱟᱠᱟᱫᱟᱭ ᱟᱨ ᱫᱟᱜ ᱵᱟᱲᱟ ᱠᱮᱜᱼᱟᱭ ᱵᱟᱨ ᱥᱤᱧ ᱯᱮ ᱢᱟᱦᱟ ᱜᱮ ᱦᱟᱸᱜ ᱛᱚ ᱚᱱᱠᱟ ᱫᱚ ᱵᱟᱝᱟ ᱚᱱᱠᱟ ᱡᱟᱦᱟᱸ ᱛᱤᱨᱮ ᱩᱭᱦᱟᱹᱨ ᱧᱟᱢ ᱩᱭᱦᱟᱹᱨ ᱧᱟᱢᱮ ᱫᱟᱜᱮᱼᱟ᱾ ᱟᱫᱚ ᱫᱟᱜ ᱡᱟᱹᱲᱤ ᱠᱚᱫᱚ ᱩᱱᱟᱹᱜ ᱵᱷᱟᱜᱮ ᱞᱮᱠᱟ ᱫᱚ ᱵᱟᱝ ᱦᱩᱭᱩᱜ ᱠᱟᱱᱟ ᱡᱟᱦᱟᱸ ᱠᱷᱟᱹᱛᱤᱨ ᱛᱮ ᱟᱞᱮ ᱪᱮᱫ ᱠᱷᱚᱱᱟᱜ ᱟᱨ ᱪᱟᱥᱵᱟᱥ ᱫᱚᱦᱟᱸᱜ ᱟᱹᱣᱨᱤᱞᱮ ᱞᱟᱦᱟ ᱤᱫᱤ ᱜᱮᱭᱟ ᱟᱨ ᱛᱟᱦᱞᱮ ᱟᱯᱮ ᱥᱮᱫ ᱫᱚ ᱪᱮᱫ ᱞᱮᱠᱟ ᱪᱟᱥᱵᱟᱥ ᱠᱚᱯᱮ ᱛᱤᱱᱟᱹᱜ ᱡᱷᱟᱹᱞ ᱜᱚᱫ ᱠᱮᱜᱟ?
ᱟᱞᱮ ᱥᱮᱫ ᱦᱚᱸ ᱚᱱᱠᱟ ᱫᱟᱜ ᱡᱟᱹᱲᱤ ᱫᱚ ᱞᱟᱦᱟ ᱫᱚ ᱵᱟᱭ ᱫᱟᱜ ᱡᱟᱲᱮ ᱠᱟᱜᱼᱟ ᱦᱚᱸᱜᱼᱚᱭ ᱦᱚᱞᱟ ᱢᱟᱫᱷᱮᱨ ᱠᱷᱚᱱᱟᱜ ᱜᱮ ᱫᱟᱜᱮᱜ ᱟᱭ ᱚᱱᱟ ᱞᱟᱦᱟ ᱫᱚ ᱵᱟᱭ ᱫᱟᱜᱟᱜ ᱠᱷᱟᱹᱛᱤᱨ ᱛᱮ ᱛᱚᱞᱟ ᱠᱚᱦᱚᱸ ᱚᱱᱠᱟ ᱫᱚ ᱵᱟᱝ ᱜᱤᱰᱤ ᱦᱩᱭ ᱠᱟᱱᱟ᱾ ᱟᱞ ᱥᱮ ᱫᱚ ᱫᱟᱜ ᱠᱚᱫᱚ
ᱦᱮᱸ
ᱦᱩᱸ ᱛᱟᱦᱞᱮ ᱟᱯᱮ ᱥᱮᱱ ᱫᱚ ᱚᱱᱠᱟ ᱪᱮᱫ ᱠᱚᱯᱮ ᱪᱟᱥ ᱜᱮᱭᱟ?
ᱦᱮᱸ ᱦᱚᱸᱜᱼᱚᱭ ᱱᱤᱛᱚᱜ ᱚᱠᱛᱚ ᱨᱮᱫᱚ ᱡᱟᱛᱤ ᱦᱩᱲᱜᱮ ᱪᱟᱥ ᱜᱮᱭᱟᱞᱮ ᱟᱨ ᱚᱱᱟ ᱚᱲᱟᱜ ᱥᱩᱨ ᱥᱯᱩᱨ ᱠᱚᱨᱮ ᱡᱟᱦᱟᱸ ᱵᱟᱲᱜᱮ ᱠᱚ ᱛᱟᱦᱮᱱᱟ ᱛᱟᱦᱞᱮ ᱚᱱᱟ ᱠᱚᱨᱮ ᱚᱱᱟ ᱡᱚᱱᱰᱨᱟ ᱥᱟᱶᱛᱮ ᱟ ᱟ ᱟᱱᱟᱡ ᱠᱚ ᱪᱟᱥ ᱜᱮᱭᱟ ᱡᱟᱦᱟᱸ ᱫᱚ ᱠᱤᱨᱤᱧ ᱟᱠᱷᱨᱤᱧ ᱞᱟᱹᱜᱤᱫ ᱢᱟᱱᱮ ᱟᱠᱷᱨᱤᱧ ᱞᱟᱹᱜᱤᱫ ᱫᱚ ᱵᱟᱝ ᱱᱤᱡᱮᱨᱟᱜ ᱚᱲᱟᱜ ᱡᱚᱢ ᱞᱟᱹᱜᱤᱫ ᱛᱮᱞᱮ ᱪᱟᱥ ᱵᱟᱲᱟᱭ ᱜᱮᱭᱟ᱾
ᱟᱪᱪᱷᱟ!
ᱦᱮᱸ ᱟᱨ ᱟᱯᱮ ᱥᱮᱫ ᱫᱚ ᱛᱟᱦᱞᱮ ᱪᱮᱫ ᱠᱚᱯᱮ ᱪᱟᱥ ᱜᱮᱭᱟ?
ᱟᱞᱮᱴᱮᱥᱮᱱ ᱫᱚ ᱚᱱᱠᱟ ᱪᱟᱥ ᱞᱟᱹᱭ ᱛᱮᱫᱚ ᱱᱤᱛᱚᱜ ᱢᱤᱫ ᱦᱩᱲᱩ ᱠᱚᱫᱚ ᱢᱤᱫ ᱥᱤᱡᱤᱱ ᱜᱮᱞᱮ ᱪᱟᱥ ᱟ ᱤᱱᱟᱹ ᱯᱚᱨᱮ ᱥᱚᱵᱡᱤ ᱠᱚ
ᱟᱪᱪᱷᱟ! ᱟᱪᱪᱷᱟ!
ᱦᱳᱭ! ᱦᱳᱭ! ᱚᱱᱠᱟ ᱚᱲᱟᱜ ᱨᱮ ᱡᱚᱢ ᱞᱟᱹᱜᱤᱫ ᱛᱮ ᱟᱨ ᱡᱩᱚᱫᱤ ᱚᱱᱠᱟ ᱡᱩᱫᱤ ᱵᱮᱥᱤ ᱧᱚᱜ ᱛᱟᱦᱮᱱ ᱠᱷᱟᱱ ᱫᱚ ᱟᱠᱷᱨᱤᱧ ᱦᱚᱸ ᱦᱩᱭᱩᱜᱼᱟ᱾
ᱦᱮᱸ
ᱦᱮᱸ ᱟᱨ ᱛᱟᱦᱚᱞᱮ ᱟᱯᱮ ᱥᱮᱱ ᱫᱚ ᱱᱤᱛᱚᱜ ᱪᱟᱥ ᱠᱟᱹᱢᱤ ᱨᱮᱫᱚ ᱢᱟᱱᱮ ᱜᱟᱹᱰᱤ ᱠᱚᱛᱮ ᱵᱟᱹᱭᱛᱮ ᱥᱤ ᱦᱚᱪᱚᱭᱮᱼᱟ ᱥᱮ ᱰᱟᱝᱨᱟ ᱠᱚᱦᱚᱸ ᱦᱮᱱᱟᱜ ᱠᱚᱜᱮᱭᱟ?
ᱦᱮᱸ ᱮ ᱟᱞᱮ ᱫᱚ ᱦᱟᱸᱜ ᱱᱚᱜᱚᱭ ᱡᱚᱠᱷᱚᱱᱞᱮ ᱪᱟᱥᱟ ᱟᱫᱚ ᱰᱟᱝᱨᱟ ᱛᱮᱜᱮ ᱥᱤ ᱦᱚᱪᱚ ᱠᱚᱣᱟ ᱚᱱᱮ ᱰᱟᱝᱨᱟ ᱛᱮᱜᱮ ᱥᱤᱭᱟ ᱠᱤᱱᱛᱩ ᱱᱮᱛᱟᱨ ᱫᱚ ᱦᱟᱸᱜ ᱵᱤᱥᱮᱥ ᱡᱟᱹᱥᱛᱤ ᱠᱟᱭ ᱛᱮ ᱧᱮᱞᱚᱜ ᱠᱟᱱᱟ ᱟᱞᱮ ᱥᱮᱫ ᱦᱚᱸ ᱚᱱᱮ ᱰᱟᱝᱨᱟ ᱠᱚᱛᱮ ᱫᱚ ᱟᱹᱰᱤ ᱠᱚᱢ ᱜᱮᱠᱚ ᱥᱤ ᱦᱚᱪᱚᱭᱮᱜᱼ᱾ᱟ ᱡᱟᱹᱥᱛᱤ ᱥᱟ ᱫᱚ ᱱᱚᱣᱟ ᱜᱟᱹᱰᱤ ᱠᱚᱛᱮ ᱠᱚ ᱦᱟᱸᱜ ᱚᱱᱟ ᱴᱨᱟᱠᱴᱚᱨ ᱛᱮᱜᱮ ᱦᱟᱸᱜ ᱠᱚ ᱥᱤ ᱦᱚᱪᱚᱭᱮᱫᱟ ᱾
ᱦᱳᱭ ᱦᱳᱭ
ᱦᱮᱸ ᱟᱫᱚ ᱦᱟᱸᱜ ᱚᱱᱮ ᱵᱟᱹᱭ ᱵᱟᱹᱭᱛᱮ ᱚᱱᱟ ᱱᱟᱦᱮᱞ ᱠᱚᱫᱚ ᱦᱟᱸᱜ ᱵᱟᱹᱭ ᱵᱟᱹᱭᱛᱮ ᱟᱫ ᱤᱫᱤᱜ ᱠᱟᱱᱟ ᱟᱫᱚ ᱦᱟᱯᱮᱱ ᱫᱤᱱ ᱫᱚ ᱦᱟᱜ ᱚᱱᱟ ᱦᱚᱭᱛᱚ ᱟᱫ ᱦᱚᱸ ᱫᱟᱲᱮᱭᱟᱜᱼᱟ ᱠᱟᱨᱚᱱ ᱱᱤᱛᱚᱜ ᱫᱚ ᱦᱟᱸᱜ ᱜᱟᱹᱰᱤ ᱛᱮᱜᱮ ᱡᱟᱹᱥᱛᱤ ᱠᱚ ᱥᱤ ᱦᱚᱪᱚᱭᱮᱫ ᱫᱚ ᱾ ᱦᱮᱸ ᱛᱟᱦᱞᱮ ᱟᱯᱮ ᱥᱮᱫ ᱫᱚ ᱪᱮᱫ ᱛᱮ?
ᱦᱮᱱᱟᱜ ᱫᱚ ᱦᱮᱱᱟᱜ ᱠᱚᱣᱟ ᱰᱟᱝᱨᱟ ᱦᱚᱸ ᱚᱱᱟ ᱥᱟᱶᱛᱮ ᱴᱨᱟᱠᱴᱟᱨ ᱠᱚᱦᱚᱸ ᱢᱟᱱᱮ ᱠᱚ ᱫᱚ ᱦᱤᱰᱤᱧ ᱧᱚᱜ ᱜᱮ ᱛᱟᱦᱮᱱᱟ ᱛᱟᱦᱚᱞᱮ ᱠᱷᱟᱱ ᱫᱚ ᱰᱟᱝᱨᱟ ᱠᱚᱠᱚ ᱤᱫᱤ ᱤᱫᱤ ᱦᱩᱭᱩᱜᱼᱟ ᱵᱟᱠᱷᱟᱱ ᱫᱚ ᱢᱟᱨᱟᱝ ᱟᱜ ᱠᱷᱮᱛ ᱠᱚᱫᱚ ᱴᱨᱟᱠ ᱴᱟᱨ ᱠᱚᱛᱮ ᱜᱮ ᱾
ᱦᱮᱸ ᱦᱮᱸ ᱜᱚᱴᱟᱜ ᱜᱮ ᱦᱟᱜ ᱚᱱᱠᱟᱜᱮ ᱱᱤᱛᱚᱜ ᱚᱠᱛᱚ ᱨᱮᱫᱚ ᱾ ᱠᱟᱨᱚᱱ ᱚᱠᱛᱚ ᱦᱚᱸᱛᱚ ᱠᱚ ᱧᱮᱞ ᱮᱼᱟ ᱦᱚᱲ ᱢᱟᱱᱮ ᱴᱟᱨᱟᱠᱴᱟᱨ ᱠᱚᱛᱮ ᱫᱚ ᱟᱹᱰᱤ ᱠᱚᱢ ᱚᱠᱛᱚ ᱥᱟᱶᱛᱮ ᱵᱷᱟᱜᱤ ᱡᱮᱞᱮᱠᱟ ᱵᱟᱹᱫᱽ ᱠᱚᱦᱚᱸ ᱞᱚᱥᱚᱫᱚᱜᱼᱟ
ᱦᱳᱭ ᱦᱳᱭ
ᱦᱮᱸ
ᱟᱨ ᱛᱟᱦᱞᱮ ᱟᱯᱮ ᱥᱮᱫ ᱫᱚ ᱚᱱᱠᱟ ᱟᱵᱚᱣᱟᱜ ᱪᱮᱫ ᱠᱚ ᱯᱚᱨᱚᱵᱽ ᱦᱩᱭᱩᱜ ᱜᱮᱭᱟ?
ᱯᱟ-ᱟ ᱥᱚᱨ ᱢᱟᱛᱚ ᱛᱟᱦᱮᱱ ᱠᱟᱱ ᱜᱮᱭᱟ ᱵᱟᱦᱟ ᱥᱚᱦᱨᱟᱭ ᱥᱟᱠᱨᱟᱛ ᱚᱱᱟ ᱠᱚᱫᱚ ᱟᱵᱚᱣᱟᱜ᱾ ᱟᱹᱰᱤ ᱫᱟᱢᱟᱱ ᱫᱟᱢᱟᱱ ᱯᱚᱨᱚᱵᱽ ᱠᱟᱱ ᱛᱟᱵᱚᱱᱟ ᱚᱱᱟ ᱥᱟᱶᱛᱮ ᱱᱚᱜᱼᱚᱭ ᱱᱟᱦᱜ ᱱᱚᱜᱼᱚᱭ ᱡᱟᱹᱯᱩᱫ ᱫᱤᱱ ᱛᱚ ᱾ ᱟᱨ ᱠᱤᱪᱷᱩ ᱫᱤᱱ ᱦᱚᱭᱛᱳ ᱢᱤᱫ ᱪᱟᱸᱫᱳ ᱯᱚᱨᱮ ᱠᱷᱟᱱ ᱜᱮ ᱦᱜ ᱪᱮᱫ ᱪᱚᱝ ᱢᱤᱫ ᱵᱚᱸᱜᱟ ᱯᱚᱨᱮ ᱠᱷᱟᱱ ᱜᱮ ᱦᱟᱜ ᱟᱞᱮ ᱥᱮᱫ ᱫᱚ ᱜᱚᱢᱦᱟ ᱯᱚᱨᱚᱵᱽ ᱟᱵᱚ ᱜᱚᱢᱦᱟ ᱯᱚᱨᱚᱵᱽ ᱠᱚ ᱢᱟᱱᱟᱣ ᱜᱮᱭᱟ ᱟᱫᱚ ᱟᱭᱢᱟ ᱴᱚᱴᱷᱟ ᱴᱚᱴᱷᱟ ᱨᱮᱜᱮ ᱚᱱᱠᱟ ᱟᱸᱡᱚᱢ ᱠᱤᱫᱟᱹᱧ ᱱᱚᱝᱠᱟ ᱛᱷᱩᱛᱤ ᱛᱟᱞᱟ ᱛᱮᱜᱮ ᱵᱟᱝ ᱜᱚᱢ ᱵᱟᱠᱚ ᱵᱟᱰᱟᱭᱟ ᱦᱟᱸᱜ ᱢᱟᱱᱮ ᱜᱚᱢᱦᱟ ᱯᱚᱨᱚᱵᱽ
ᱩᱱᱟᱹᱜ ᱵᱟᱠᱚ ᱵᱟᱰᱟᱭᱟ ᱛᱚ ᱟᱯᱮ ᱥᱮᱫ ᱚᱠᱟ ᱴᱟᱜ ᱜᱚᱢᱦᱟ ᱯᱮ ᱢᱟᱱᱟᱣᱭᱟ ᱥᱮ ᱜᱚᱢᱟᱦᱟ ᱯᱚᱨᱚᱵᱽ ᱤᱫᱤ ᱠᱟᱛᱮ ᱫᱚ ᱟᱢ
ᱵᱟᱞᱮ ᱢᱟᱱᱟᱣᱟ ᱾
ᱟᱮ ᱥᱮᱱ ᱫᱚ ᱵᱟᱦᱟ ᱥᱚᱦᱨᱟᱭ ᱟᱭᱳ ᱜᱮ ᱞᱟᱹᱭᱟᱭ ᱵᱟᱦᱟ ᱥᱚᱨᱟᱭ ᱜᱮ ᱦᱩᱭᱩᱜᱼᱟ᱾ ᱚᱱᱠᱟ ᱟᱫᱚ ᱮᱴᱟᱜ ᱯᱚᱨᱚᱵᱽ ᱠᱚᱫᱚ ᱚᱱᱠᱟ ᱫᱚ ᱵᱟᱝ ᱦᱩᱭᱩᱜᱼᱟ᱾
ᱟᱪᱪᱷᱟ ᱟᱪᱪᱷᱟ ᱦᱮᱸ ᱛᱚ ᱟᱞᱮ ᱪᱮᱫᱟᱜ ᱟᱫᱚ ᱚᱱᱠᱟ ᱢᱤᱫᱴᱟᱝ ᱟᱹᱨᱤᱪᱟᱹᱞᱤ ᱦᱤᱥᱟᱹᱵ ᱛᱮᱠᱚ ᱟᱹ ᱢᱟᱱᱟᱣ ᱵᱟᱛᱟᱣ ᱟᱹᱜᱩ ᱠᱟᱫᱟ ᱦᱟᱸᱜ ᱩᱱᱫᱤᱱ ᱠᱷᱚᱱᱟᱜ ᱟᱵᱤᱱ ᱦᱟᱯᱲᱟᱢ ᱠᱚ ᱦᱮᱸ᱾ ᱦᱮᱸ ᱛᱟᱦᱞᱮ ᱚᱱᱮ ᱞᱟᱹᱭᱟᱠᱚ ᱜᱚᱢᱦᱟ ᱯᱚᱨᱚᱵᱽ ᱦᱤᱞᱳᱜ ᱫᱚ ᱪᱮᱫᱦᱟᱸᱜ ᱵᱟᱹᱫᱽ ᱠᱷᱮᱛ ᱠᱚᱨᱮ ᱠᱟᱹᱢᱤ ᱵᱟᱠᱚ ᱪᱟᱞᱟᱜᱼᱟ ᱟᱫᱚ ᱟᱞᱮ ᱦᱚᱸ ᱚᱱᱟ ᱦᱤᱥᱟᱹᱵ ᱛᱮᱜᱮ ᱦᱟᱜ ᱟᱞᱮ ᱦᱚᱸᱞᱮ ᱢᱟᱱᱟᱣ ᱵᱟᱛᱟᱣ ᱟᱹᱜᱩ ᱟᱠᱟᱫᱟ ᱥᱟᱶᱛᱮ ᱮ ᱟᱸᱡᱚᱢ ᱟᱠᱟᱫᱟ ᱛᱚ ᱩᱱ ᱦᱤᱞᱳᱜ ᱫᱚ ᱟᱞᱮ ᱫᱚᱞᱮ ᱟᱡᱚᱢ ᱟᱠᱟᱫᱟ ᱛᱚ ᱩᱱ ᱦᱤᱞᱚᱜ ᱫᱚ ᱟᱞᱮ ᱫᱚ ᱠᱟᱹᱢᱤ ᱵᱟᱞᱮ ᱪᱟᱞᱟᱜᱼᱟ ᱟᱨ ᱩᱱ ᱦᱤᱞᱚᱜ ᱫᱚ ᱦᱟᱸᱜ ᱢᱟᱱᱮ ᱡᱟᱦᱟᱸ ᱛᱤᱱᱟᱹᱜ ᱢᱟᱨᱟᱝ ᱠᱟᱹᱢᱤ ᱜᱮ ᱛᱟᱦᱮᱱ ᱵᱟᱹᱫ ᱠᱷᱮᱛ ᱨᱮ ᱡᱟᱦᱟ ᱞᱮᱠᱟᱱᱟᱜ ᱠᱟᱹᱢᱤ ᱜᱮ ᱛᱟᱦᱮᱱ ᱟᱫᱚ ᱢᱟᱱᱮ ᱵᱟᱞᱮ ᱪᱟᱞᱟᱜ ᱜᱮᱭᱟ ᱠᱷᱮᱛ ᱜᱮ ᱮᱠᱫᱚᱢ ᱵᱟᱞᱮ ᱪᱟᱞᱟᱜᱼᱟ ᱵᱟᱝ ᱢᱟ ᱟᱡᱚᱢ ᱠᱟᱱᱟ ᱤᱱᱟᱹ ᱴᱟᱭᱤᱢ ᱨᱮ ᱪᱟᱞᱟᱣ ᱞᱮᱱᱠᱷᱟᱱ ᱥᱮ ᱤᱱᱟᱹ ᱚᱠᱛᱚ ᱨᱮ ᱪᱟᱞᱟᱣ ᱞᱮᱱᱠᱷᱟᱱ ᱟᱨ ᱢᱟᱱᱮ ᱦᱚᱲ ᱠᱚ ᱵᱤᱧᱚᱜᱼᱟ᱾ ᱢᱟᱱᱮ ᱚᱱᱮ ᱚᱱᱠᱟ ᱟᱞᱮ ᱥᱮᱫ ᱚᱱᱟ ᱟᱹᱨᱤᱪᱟᱹᱞᱤ ᱢᱮᱱᱟᱜᱼᱟ᱾ ᱢᱟᱱᱮ ᱜᱚᱢᱦᱟ ᱨᱮ ᱡᱚᱫᱤ ᱡᱟᱦᱟᱸᱭ ᱠᱟᱹᱢᱤ ᱪᱟᱞᱟᱜᱼᱟᱭ ᱛᱟᱦᱚᱞᱮ ᱩᱱᱤ ᱫᱚ ᱢᱟᱱᱮ ᱠᱷᱮᱛ ᱜᱮᱭ ᱞᱮᱵᱮᱫᱟᱭ ᱛᱟᱦᱞᱮ ᱩᱱᱤ ᱫᱚ ᱵᱤᱧᱚᱜ ᱟᱭ ᱾ ᱚᱱᱮ ᱚᱱᱠᱟ ᱢᱤᱫᱴᱮᱱ ᱟᱞᱮᱥᱮᱫ ᱨᱮᱫᱚ ᱦᱟᱸᱜ ᱚᱱᱠᱟ ᱠᱚ ᱞᱟᱹᱭᱟ ᱾ ᱦᱮᱸ ᱦᱮᱸ ᱟᱨ ᱚᱱᱟ ᱠᱚᱨᱮ ᱢᱤᱫᱴ ᱢᱤᱫᱴᱮᱱ ᱠᱟᱹᱦᱱᱤ ᱞᱮᱠᱟᱛᱮ ᱯᱟᱞ ᱟᱸᱡᱚᱢ ᱵᱟᱲᱟ ᱠᱟᱫᱟ ᱚᱱᱟ ᱠᱟᱲ ᱠᱩᱭ-ᱞᱤᱭᱟᱜ ᱠᱟᱹᱦᱱᱤ
ᱦᱳᱭ ᱚᱱᱠᱟ ᱠᱚᱢ ᱵᱮᱥᱤ ᱫᱚ ᱟᱸᱡᱚᱢ ᱫᱚ ᱦᱩᱭ ᱠᱟᱱᱟ
ᱦᱮᱸ ᱞᱟᱹᱭᱟᱠᱚ ᱵᱟᱝᱢᱟ ᱩᱱᱠᱤᱱ ᱪᱮᱛᱟ ᱤᱱᱟᱹ ᱚᱠᱛᱚ ᱜᱮ ᱦᱟᱸᱜ ᱢᱟᱱᱮ ᱜᱚᱢᱦᱟ ᱯᱚᱨᱚᱵᱽ ᱨᱮᱜᱮ ᱠᱟᱨᱚ ᱟᱨ ᱠᱩᱭᱞᱤ ᱨᱮᱱ ᱟᱭᱢᱟᱢᱤ ᱪᱮᱛᱟᱱ ᱠᱷᱮᱛᱨᱮ ᱠᱟᱹᱢᱤᱮᱡᱟᱣ ᱞᱮᱫ ᱠᱤᱱᱟᱹ ᱟᱫᱚ ᱩᱱᱠᱤᱱ ᱫᱚ ᱢᱟᱹᱱᱢᱤ ᱛᱮᱜᱮ ᱠᱤᱱ ᱪᱟᱞᱟᱣ ᱞᱮᱱ ᱛᱟᱦᱮᱸᱫ ᱮᱱᱠᱷᱟᱱ ᱥᱮᱱ ᱠᱟᱛᱮ ᱠᱷᱮᱛ ᱨᱮ ᱠᱷᱚᱱ ᱠᱟᱹᱢᱤ ᱠᱤᱱ ᱟᱬᱜᱚᱭᱮᱱᱟ ᱚᱱᱟ ᱯᱚᱨᱮ ᱫᱚ ᱦᱟᱸᱜ ᱩᱱᱠᱤᱱ ᱫᱚᱠᱤᱱ ᱢᱟᱱᱮ ᱛᱟᱦᱟ ᱛᱟᱨᱟ ᱢᱟᱹᱱᱢᱤ ᱛᱟᱨᱟ ᱵᱤᱧ ᱚᱱᱮ ᱚᱱᱠᱟ ᱠᱟᱛᱮ ᱠᱤᱱ ᱮ ᱟᱹᱨᱩ ᱯᱷᱮᱨᱟᱣ ᱞᱮᱱ ᱛᱟᱦᱮᱫ ᱟᱨᱠᱤ ᱦᱮᱸ ᱟᱨ ᱞᱟᱹᱭ ᱟᱠᱚ ᱵᱟᱝᱢᱟ ᱤᱱᱟᱹ ᱴᱟᱭᱤᱢ ᱨᱮ ᱢᱟᱱᱮ ᱤᱱᱟᱹ ᱚᱠᱛᱚᱨ ᱨᱮ ᱡᱩᱫᱤ ᱵᱟᱠᱚ ᱵᱤᱧ ᱯᱩᱨᱟᱹᱜᱼᱟ ᱢᱟᱱᱮ ᱦᱚᱭᱛᱚ ᱛᱟᱨᱟ ᱢᱟᱹᱱᱢᱤ ᱛᱟᱨᱟ ᱟ ᱵᱤᱧ ᱛᱟᱦᱚᱞᱮ ᱤᱱᱟᱹ ᱚᱠᱛᱚ ᱫᱚ ᱩᱱᱠᱩ ᱫᱚ ᱟᱹᱰᱤ ᱡᱳᱨ ᱠᱚ ᱠᱚᱥᱴᱚᱜᱼᱟ ᱟᱨ ᱛᱟᱦᱚᱞᱮ ᱚᱱᱟ ᱩᱱᱠᱩ ᱠᱚᱥᱴᱚ ᱠᱷᱚᱱᱟᱜ ᱨᱤᱦᱟᱹᱭ ᱧᱟᱢ ᱦᱚᱪᱚ ᱠᱚ ᱞᱟᱹᱜᱤᱫ ᱛᱮ ᱟᱥᱤᱱ ᱫᱩ ᱠᱚᱠᱚ ᱴᱤᱰᱟᱹᱜ ᱟᱠᱚᱣᱟ ᱦᱮᱸ ᱟᱫᱚ ᱟᱞᱮᱥᱮᱫ ᱫᱚ ᱦᱟᱜ ᱚᱱᱟ ᱜᱷᱚᱴᱱᱟ ᱠᱚᱫᱚ ᱟᱹᱨᱤ ᱜᱷᱚᱴᱟ ᱚᱱᱟ ᱮ ᱩᱲᱤᱥᱥᱟ ᱥᱮᱫ ᱪᱮᱛᱟ ᱠᱩᱞᱮᱭᱟ ᱢᱤᱫᱴᱮᱱ ᱚᱱᱠᱟ ᱜᱷᱚᱴᱚᱱᱟ ᱜᱷᱚᱴᱟᱣ ᱞᱮᱱ ᱛᱟᱦᱮ ᱡᱮᱦᱩᱛᱩ ᱟᱞᱮ ᱥᱮᱴᱟ ᱟᱸᱡᱚᱢ ᱵᱟᱲᱟ ᱟᱠᱟᱫ ᱜᱮᱭᱟ ᱟᱫᱚ ᱞᱟᱹᱭᱟ ᱵᱟᱝ ᱢᱟ ᱩᱱᱤ ᱦᱚᱸ ᱚᱱᱠᱟᱜᱮ ᱢᱤᱫᱴᱟᱝ ᱟᱭᱳ ᱦᱚᱲ ᱠᱟᱹᱢᱤ ᱪᱟᱞᱟᱣ ᱞᱮᱱ ᱛᱟᱦᱮᱸᱜᱼᱮ ᱛᱚ ᱦᱮ ᱚᱱᱟ ᱫᱤᱱ ᱦᱤᱞᱳᱜ ᱜᱮ ᱦᱮ ᱟᱫᱚ ᱩᱱᱤ ᱦᱚᱸ ᱪᱮᱛᱟᱜ ᱚᱱᱠᱟ ᱠᱟᱭᱜᱮ ᱮ ᱢᱟᱱᱮ ᱛᱟᱨᱟ ᱢᱟᱹᱱᱢᱤ ᱟᱨ ᱛᱟᱨᱟ ᱫᱚ ᱦᱟᱸᱜ ᱵᱤᱧᱮ ᱠᱟᱱ ᱛᱟᱦᱮᱱᱟᱭ
ᱟᱪᱪᱷᱟ
ᱦᱮᱸ ᱟᱫᱚ ᱚᱱᱟ ᱠᱚ ᱵᱚᱛᱚᱨ ᱠᱚᱛᱮ ᱜᱮᱦᱟᱸᱜ ᱟᱞᱮ ᱫᱚ ᱟᱪᱪᱷᱟ ᱟᱪᱪᱷᱟ
ᱦᱳᱭ ᱦᱳᱭ ᱦᱩᱸ
ᱟᱫᱚ ᱚᱱᱠᱟ ᱫᱚ ᱦᱟᱸᱜ ᱵᱟᱵᱚᱱ ᱢᱟᱱᱟᱣ ᱜᱮᱭᱟ ᱟᱨ ᱦᱩᱭ ᱫᱟᱲᱮᱭᱟᱜᱼᱟ ᱟᱯᱮ ᱥᱮᱫ ᱡᱮᱢᱚᱱ ᱦᱮᱸ ᱥᱚᱨᱦᱟᱭ ᱫᱚ ᱡᱮᱢᱚᱱ ᱟᱞᱮ ᱥᱮᱫ ᱫᱚ ᱦᱮᱸ ᱚᱱᱟ ᱥᱚᱦᱚᱨᱟᱭ ᱡᱟᱦᱟᱸᱟᱱᱟᱜ ᱵᱤᱱ ᱮᱥ ᱦᱮᱸ ᱟᱞᱮ ᱫᱚ ᱦᱟᱸᱜ ᱥᱚᱨᱦᱟᱭ ᱵᱚᱸᱜᱟ ᱜᱮᱞᱮ ᱥᱚᱦᱨᱟᱭᱚᱜᱼᱟ ᱟᱨ ᱢᱤᱼᱢᱤᱫᱴᱟᱝ ᱨᱮᱫᱚ ᱟᱸᱡᱚᱢ ᱦᱩᱭ ᱟᱠᱟᱱᱟ ᱵᱟᱝᱢᱟ ᱤᱭᱟᱹ ᱯᱩᱥ ᱵᱚᱸᱜᱟ ᱠᱚ ᱥᱚᱦᱨᱟᱭᱚᱜ ᱜᱮᱭᱟ
ᱦᱳᱭ ᱦᱳᱭ ᱟᱞᱮᱮᱥᱱ ᱟᱞᱮᱮᱥᱱ ᱫᱚ ᱡᱮᱢᱚᱱ ᱯᱩᱥ ᱵᱚᱸᱜᱟ ᱞᱮ ᱥᱚᱦᱨᱟᱭᱚᱜ ᱛᱟᱦᱮᱱᱟ ᱟᱫᱚ ᱚᱱᱠᱟ ᱟᱫᱚ ᱟᱞᱮ ᱥᱮᱱ ᱦᱚᱸ ᱢᱤᱫ ᱢᱤᱫᱴᱟᱝ ᱵᱟᱨᱭᱟ ᱟᱹᱛᱩᱳ ᱠᱚ ᱢᱮᱱᱟᱜᱼᱟ ᱚᱱᱟ ᱠᱚᱨᱮ ᱫᱚ ᱥᱚᱦᱨᱟᱭ ᱵᱚᱸᱜᱟ ᱨᱮᱠᱚ ᱥᱚᱦᱨᱟᱭᱚᱜ ᱛᱟᱦᱮᱱᱟ ᱟᱫᱚ ᱟᱞᱮ ᱟᱨᱚ ᱢᱟᱱᱮ ᱟᱞᱮ ᱥᱟᱭᱤᱰ ᱫᱚ ᱵᱮᱥᱤ ᱟᱹᱛᱩ ᱠᱚᱜᱮ ᱥᱚᱦᱨᱟᱭ ᱵᱚᱸᱜᱟ ᱨᱮᱫᱚ ᱵᱟᱝᱜᱮ ᱯᱩᱥ ᱵᱚᱸᱜᱟ ᱨᱮᱜᱮ ᱠᱚ ᱥᱚᱦᱨᱟᱭᱚᱜ ᱛᱟᱦᱮᱱᱟ
ᱟᱪᱪᱷᱟ ᱦᱚᱜᱼᱚᱭ ᱦᱟᱸᱜ ᱱᱤᱛᱚᱜᱜ ᱫᱷᱟᱹᱨᱤᱡ ᱛᱮ ᱡᱟᱦᱟᱸᱛᱤᱱᱟᱹᱜ ᱦᱚᱲ ᱥᱟᱶ ᱜᱮ ᱤᱧ ᱩᱯᱨᱩᱢ ᱠᱟᱱᱟ ᱛᱚ ᱡᱟᱦᱟ ᱛᱤᱱᱟᱹᱜ ᱦᱚᱲ ᱜᱟᱛᱮ ᱠᱚ ᱥᱟᱞᱟᱜ ᱜᱮ ᱤᱧᱤᱧ ᱨᱚᱯᱚᱲ ᱠᱟᱱᱟ ᱡᱷᱚᱛᱚ ᱦᱚᱲ ᱜᱮ ᱥᱚᱦᱨᱟᱭ ᱵᱚᱸᱜᱟ ᱨᱮᱜᱮ ᱠᱚ ᱥᱚᱦᱨᱟᱭ ᱦᱳᱭᱳᱜ ᱟ ᱟᱫᱚ ᱯᱳᱭᱞᱳ ᱦᱟᱸᱜ ᱦᱚᱜᱼᱚᱭ ᱱᱤᱛᱚᱜ ᱟᱜ ᱦᱟᱜ ᱤᱧ ᱨᱚᱲᱮᱫᱼᱟ ᱡᱟᱦᱟᱸ ᱫᱚ ᱯᱩᱥ ᱯᱩᱥ ᱵᱚᱸᱜᱟ ᱨᱮᱯᱮ ᱥᱚᱦᱨᱟᱭᱚᱜᱼᱟ ᱛᱟᱦᱚᱞᱮ ᱚᱠᱟ ᱞᱮᱠᱟ ᱯᱩᱥ ᱵᱚᱸᱜᱟ ᱯᱮ ᱥᱚᱦᱨᱟᱭᱚᱜᱼᱟ ᱠᱟᱹᱴᱤᱡ ᱮᱢ ᱞᱟᱹᱭ ᱞᱮᱠᱷᱟᱱ ᱵᱷᱟᱜᱤᱧ ᱵᱩᱡᱽ ᱠᱮᱭᱟ ᱟᱨᱠᱤ
ᱚᱱᱠᱟ ᱞᱟᱹᱭ ᱞᱮᱠᱷᱟᱱ ᱫᱚ ᱥᱚᱦᱨᱟᱭ ᱫᱚ ᱵᱟᱝ ᱵᱷᱮᱜᱟᱨᱟ ᱟᱫᱚ ᱚᱱᱮ ᱫᱤᱱ ᱵᱚ ᱢᱟᱱᱮ ᱚᱱᱟᱜᱮ ᱵᱷᱮᱜᱟᱨ ᱫᱚ ᱚᱱᱠᱟ ᱞᱮᱠᱟ ᱵᱟᱠᱷᱟᱱ ᱥᱚᱦᱨᱟᱭ ᱫᱚ ᱟᱯᱮ ᱥᱮᱱᱟᱜ ᱟᱞᱮ ᱥᱮᱱᱟᱜ ᱥᱚᱢᱟᱱ ᱜᱮᱭᱟ
ᱟᱪᱪᱷᱟ ᱟᱪᱪᱷᱟ
ᱢᱚᱬᱮ ᱢᱟᱦᱟ ᱦᱩᱭᱩᱜᱼᱟ ᱚᱱᱠᱟᱟᱜ ᱜᱮ ᱟᱞᱮ ᱥᱮᱱ ᱦᱚᱸ ᱢᱚᱬᱮ ᱢᱟᱦᱟ ᱜᱮ ᱦᱩᱭᱩᱜᱼᱟ
ᱦᱮᱸ
ᱦᱮ ᱚᱱᱠᱟ ᱫᱚ ᱟᱫᱚ ᱞᱟᱹᱭ ᱮᱠᱷᱟᱱ ᱚᱱᱠᱟ ᱯᱷᱟᱨᱟᱠ ᱫᱚ ᱵᱟᱹᱱᱩᱜᱼᱟ᱾
ᱦᱮᱸ ᱟᱫᱚ ᱦᱟᱸᱜ ᱟᱯᱮᱜᱮ ᱚᱱᱟ ᱯᱩᱥ ᱵᱚᱸᱜᱟ ᱨᱮᱯᱮ ᱥᱚᱦᱚᱨᱟᱭᱚᱜᱼᱟ ᱟᱨ ᱟᱞᱮ ᱫᱚ ᱥᱚᱦᱨᱟᱭ ᱵᱚᱸᱜᱟ ᱨᱮ ᱵᱟᱝ ᱦᱮᱸ ᱦᱮᱸ ᱛᱟᱦᱞᱮ ᱚᱱᱮ ᱡᱟᱦᱟᱸᱢ ᱞᱟᱹᱭ ᱠᱮᱫᱟ ᱢᱚᱬᱮ ᱥᱤᱧ ᱢᱚᱬᱮ ᱧᱤᱫᱟᱹ ᱠᱤᱱᱛᱩ ᱟᱞᱮᱥᱮᱫ ᱫᱚ ᱦᱟᱸᱜ ᱞᱟᱹᱭ ᱜᱮᱞᱮ ᱞᱟᱹᱭ-ᱟ ᱡᱮ ᱢᱚᱬᱮ ᱥᱤᱧ ᱢᱚᱬᱮᱧᱤᱫᱟᱹᱠᱤᱱᱛᱩ ᱟᱞᱮ ᱫᱚ ᱦᱟᱸᱜ ᱩᱱᱟᱹᱜ ᱫᱤᱱ ᱫᱚᱞᱮ ᱥᱚᱦᱨᱟᱭᱚᱜ ᱠᱟᱱᱟ ᱞᱮᱠᱷᱟ ᱞᱮᱠᱷᱟ ᱫᱚ ᱧᱮᱞ ᱞᱮᱠᱷᱟᱱ ᱯᱮ ᱢᱟᱦᱟ ᱜᱮᱞᱮ ᱥᱚᱨᱦᱟᱭᱚᱜᱼᱟ
ᱟᱪᱪᱷᱟ ᱟᱪᱪᱷᱟ ᱟᱞᱮ ᱥᱮᱱ ᱫᱚ ᱱᱤᱛᱚᱜ ᱦᱟᱹᱵᱤᱡ ᱦᱚᱸ ᱢᱚᱬᱮ ᱢᱟᱦᱟ ᱜᱮ ᱢᱮᱱᱟᱜᱼᱟ᱾ ᱦᱩ ᱟᱞᱮ ᱢᱚᱬᱮ ᱢᱚᱬᱮ ᱢᱟᱦᱟ ᱦᱟᱵᱤᱡ ᱜᱮ᱾ ᱢᱟᱱᱟᱣᱮᱫᱼᱟ ᱞᱮ
ᱡᱟᱭᱦᱳᱠ ᱢᱟᱱᱮ ᱵᱷᱟᱹᱜᱤᱧ ᱵᱩᱡᱷᱟᱹᱣ ᱠᱮᱫᱟ ᱟᱢ ᱱᱚᱣᱟ ᱠᱟᱛᱷᱟᱢ ᱞᱟᱹᱭᱼᱼ ᱥᱚᱫᱚᱨ ᱠᱮᱭᱟ ᱪᱮᱫᱟᱜ ᱥᱮ ᱱᱤᱛ ᱫᱷᱟᱹᱨᱤᱡ ᱛᱮ ᱚᱠᱚᱭ ᱴᱷᱮᱱ ᱴᱮᱱ ᱠᱷᱚᱱᱟᱜ ᱦᱚᱸᱱᱟᱜ ᱱᱚᱣᱟ ᱠᱟᱛᱷᱟ ᱫᱚ ᱵᱟᱹᱧ ᱟᱸᱡᱚᱢᱮᱫ ᱛᱟᱦᱮᱸᱫ
ᱟᱪᱪᱷᱟ ᱟᱫᱚ ᱟᱯᱮ ᱥᱮᱱ ᱫᱚ ᱛᱟᱦᱚᱞᱮ ᱯᱮ ᱢᱟᱦᱟ ᱪᱮᱫ ᱠᱚᱯᱮ ᱢᱟᱱᱟᱣ ᱜᱮᱭᱟ?
ᱦᱮᱸ ᱯᱮ ᱢᱟᱦᱟ ᱨᱮ ᱡᱟᱦᱟᱸᱱᱟᱜ ᱯᱩᱭᱞᱩ ᱫᱤᱱ ᱫᱚ ᱡᱟᱦᱟ ᱞᱮᱠᱟᱢ ᱞᱟᱹᱭᱟ ᱩᱢ ᱢᱟᱦᱟ ᱛᱟᱨᱯᱚᱨᱮ
ᱦᱳᱭ ᱦᱳᱭ
ᱡᱟᱞᱮ ᱢᱟᱦᱟ ᱥᱮ ᱡᱟᱦᱟᱸ ᱵᱟᱥᱠᱮ ᱢᱟᱦᱟ ᱦᱮᱸ ᱟᱫᱚ ᱟᱵᱚ ᱫᱚᱵᱚᱱ ᱞᱟᱹᱭᱟ ᱦᱟᱸᱜ ᱦᱟᱹᱛᱤ ᱞᱮᱠᱟᱱ ᱥᱚᱦᱨᱟᱭ ᱠᱟᱱᱟ ᱛᱚ ᱢᱟᱱᱮ
ᱦᱳᱭ ᱦᱳᱭ
ᱠᱚ ᱟᱨ ᱫᱤᱫᱤ ᱠᱚ ᱥᱟᱶᱛᱮ ᱡᱷᱤ ᱠᱚ ᱡᱟᱦᱟᱸ ᱛᱤᱱᱟᱹᱜ ᱜᱮ ᱡᱟᱶᱟᱭ ᱠᱟᱠᱚᱣᱟ ᱡᱷᱚᱛᱚ ᱦᱚᱲ ᱟᱞᱮ ᱥᱮᱫ ᱫᱚᱠᱚ ᱱᱮᱣᱛᱟ ᱠᱚᱣᱟ ᱟᱨ ᱠᱚ ᱠᱚ ᱠᱷᱟᱱ ᱱᱟᱣᱟ ᱜᱮᱸᱫᱟᱜ ᱠᱚᱠᱚ ᱮᱢᱟ ᱠᱚᱣᱟ ᱱᱟᱣᱟ ᱥᱟᱲᱤ ᱱᱟᱣᱟ ᱫᱷᱩᱛᱤ ᱠᱚ ᱮᱢ ᱠᱟᱛᱮ ᱠᱚ ᱡᱚᱠᱷᱚᱱ ᱚᱱᱮ ᱡᱚᱠᱷᱚᱱ ᱠᱚ ᱦᱤᱡᱩᱜᱼᱟ ᱛᱟᱦᱞᱮ ᱩᱱ ᱚᱠᱛᱚ ᱜᱮᱠᱚ ᱮᱢᱟ ᱠᱚᱣᱟ ᱟᱞᱮ ᱥᱮᱫ ᱫᱚ ᱚᱱᱠᱟ ᱞᱮ ᱢᱟᱱᱟᱣᱟ ᱟᱫᱚ ᱡᱟᱦᱟᱸ ᱯᱩᱭᱞᱩ ᱫᱤᱱ ᱡᱟᱦᱟᱸ ᱩᱢ ᱢᱟᱦᱟ ᱩᱱ ᱦᱤᱞᱳᱜ ᱡᱟᱦᱟᱸ ᱡᱚᱛᱚ ᱦᱚᱲ ᱜᱮ ᱛᱩᱯᱩ ᱥᱟᱯᱷᱟ ᱠᱟᱛᱮ ᱢᱟᱱᱮ ᱡᱚᱛᱚ ᱠᱤᱪᱷᱩ ᱠᱚ ᱢᱟᱱᱮ ᱛᱩᱯᱩ ᱥᱟᱯᱷᱟᱜ ᱟᱠᱳ ᱩᱱ ᱦᱤᱞᱳᱜ ᱫᱚ ᱩᱢ ᱢᱟᱦᱟ
ᱦᱳᱭ
ᱵᱚᱱ ᱩᱢ ᱵᱟᱲᱟᱜᱼᱟ ᱟᱨᱠᱤ ᱛᱚᱠᱷᱚᱱ ᱫᱚ ᱠᱤᱪᱨᱤᱪ ᱠᱚᱠᱚ ᱥᱟᱯᱷᱟᱭ ᱛᱟᱠᱚᱣᱟ ᱦᱮᱸ ᱤᱱᱟᱹ ᱯᱚᱨᱮ ᱩᱱ ᱦᱤᱞᱚᱜ ᱧᱤᱫᱟᱹ ᱵᱮᱲᱟ ᱫᱚᱦᱟᱸᱜ ᱟᱞᱮᱥᱮᱫ ᱫᱚ ᱰᱟᱝᱨᱤ ᱡᱷᱚᱛᱚ ᱦᱚᱲ ᱚᱲᱟᱜ ᱚᱲᱟᱜ ᱪᱟᱞᱟᱣ ᱠᱟᱛᱮ ᱠᱚ ᱡᱟᱜᱟᱣ ᱠᱚᱣᱟ ᱢᱟᱱᱮ ᱛᱩᱢᱫᱟᱜ ᱴᱟᱢᱟᱼᱼ ᱛᱩᱢᱫᱟᱜ ᱴᱟᱢᱟᱠᱛᱮ ᱠᱚ ᱪᱟᱞᱟᱜᱼᱟ ᱟᱨ ᱠᱚ ᱦᱮᱸ ᱡᱟᱜᱟᱣ ᱠᱚᱣᱟ ᱠᱚ ᱟᱨ ᱵᱟᱝᱢᱟᱹᱧ ᱟᱸᱡᱚᱢ ᱟᱠᱟᱫᱟ ᱢᱤᱫᱴᱟᱝ ᱠᱚᱠᱚ ᱠᱷᱟᱹᱣᱟ ᱦᱮᱸᱰᱟ ᱟᱞᱮ ᱥᱮᱫ ᱫᱚ ᱦᱟᱸᱜ ᱚᱱᱠᱟ ᱫᱚ ᱵᱟᱝ ᱟᱞᱮ ᱥᱮᱫ ᱫᱚ ᱦᱟᱸᱜ ᱢᱟᱱᱮ ᱚᱠᱟ ᱦᱤᱞᱳᱜ ᱦᱟᱸᱜ ᱞᱮ ᱦᱮᱸ ᱞᱟᱹᱭᱫᱟᱹᱧ ᱢᱟᱱᱮ ᱚᱱᱮ ᱦᱚᱸ ᱟᱞᱮ
ᱦᱳᱭ ᱦᱳᱭ
ᱡᱟᱜᱟ ᱟᱨ ᱥᱟᱹᱨᱫᱤ ᱢᱟᱦᱟ ᱦᱤᱞᱳᱜ ᱦᱟᱸᱜ ᱛᱟᱦᱮᱱ ᱛᱟᱞᱮᱭᱟ ᱟᱫᱚ ᱚᱱᱟ ᱰᱟᱹᱦᱤ ᱨᱮᱜᱮ ᱠᱷᱩᱱᱴᱤ ᱠᱚᱞᱮ ᱵᱤᱫ ᱠᱟᱜᱼᱟ ᱟᱨ ᱚᱸᱰᱮ ᱜᱮ ᱦᱟᱸᱜ ᱰᱟᱝᱨᱤ ᱞᱮ ᱤᱫᱤ ᱠᱟ ᱠᱚᱣᱟ ᱟᱨ ᱰᱟᱝᱨᱤ ᱠᱚᱦᱚᱸ ᱢᱟᱱᱮ ᱱᱟᱱᱟ ᱦᱩᱱᱟᱹᱨ ᱨᱚᱝ ᱛᱮᱠᱚ ᱥᱟᱡᱟᱣ ᱠᱟᱠᱚᱣᱟ ᱢᱟᱱᱮ ᱞᱟᱹᱭ ᱟᱠᱚ ᱤᱱᱟᱹᱛ ᱚᱠᱛᱚ ᱫᱚ ᱢᱟᱱ ᱥᱟᱶᱛᱮ ᱰᱟᱝᱨᱤ ᱠᱚᱦᱚᱸ ᱟᱹᱰᱤ ᱡᱳᱨ ᱠᱚ ᱨᱟᱹᱥᱠᱟᱹᱭᱟ ᱟᱫᱚ ᱩᱱ ᱦᱤᱞᱳᱜ ᱦᱟᱸᱜ ᱚᱱᱟ ᱥᱟᱹᱨᱫᱤ ᱢᱟᱦᱟ ᱦᱤᱞᱳᱜ ᱟᱫᱚᱞᱮ ᱤᱫᱤ ᱠᱚᱛᱮ ᱟᱫᱚ ᱪᱩᱢᱟᱹᱲᱟ ᱵᱟᱲᱟ ᱠᱚᱣᱟ ᱠᱚ ᱚᱸᱰᱮ ᱚᱱᱟ ᱯᱚᱨᱮ ᱟᱫᱚ ᱚᱱᱟ ᱡᱚ ᱠᱚ ᱪᱟᱨᱦᱟᱣ ᱠᱚᱣᱟ ᱢᱟᱱᱮ ᱤᱭᱟᱹ ᱠᱷᱩᱱᱴᱟᱹᱣ ᱠᱚᱣᱟᱞᱮ
ᱦᱳᱭ ᱦᱳᱭ
ᱦᱮᱸ ᱚᱱᱮ ᱚᱱᱠᱟ ᱦᱩᱭᱩᱜ ᱜᱮᱭᱟ ᱟᱞᱮ ᱥᱮᱫ ᱫᱚ
ᱟᱪᱪᱷᱟ ᱟᱪᱪᱷᱟ ᱦᱳᱭ ᱛᱚᱵᱮ ᱢᱟ ᱛᱟᱦᱞᱮ ᱛᱮᱦᱮᱧ ᱫᱚ ᱱᱚᱝᱠᱟ ᱜᱮᱞᱟᱝ ᱨᱚᱯᱚᱲ ᱚᱲ ᱟᱨᱚ ᱚᱠᱛᱚ ᱠᱚ ᱧᱟᱢ ᱞᱮᱱᱠᱷᱟᱱ ᱨᱚᱯᱚᱲ ᱦᱩᱭᱩᱜᱼᱟ
ᱦᱮᱸ ᱟᱠᱟᱠᱟᱣ ᱜᱮ ᱪᱮᱫᱟᱜ ᱥᱮ ᱟᱹᱰᱤ ᱠᱚᱢ ᱚᱠᱛᱚ ᱨᱮ ᱟᱹᱰᱤ ᱫᱟᱢᱟᱱ ᱫᱟᱢᱟᱱ ᱠᱟᱛᱷᱟᱢ ᱞᱟᱹᱭ ᱟᱹᱫᱤᱧᱟ ᱤᱧ ᱦᱚᱸ ᱵᱷᱟᱜᱤᱧ ᱵᱩᱡᱷᱟᱹᱣ ᱠᱮᱫᱼᱟ
ᱦᱳᱭ ᱦᱳᱭ ᱮᱠᱟᱞ
ᱦᱮᱸ